ᱦᱮᱞᱳ,
ᱦᱮᱸ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ, ᱥᱟᱹᱜᱩᱱ ᱥᱮᱛᱟᱜ ᱜᱚᱢᱠᱮ ᱾
ᱞᱮᱫᱟᱞᱤᱧ ᱪᱮᱫ ᱵᱮᱱ ᱪᱤᱠᱟᱹᱭᱮᱫᱟ?
ᱪᱮᱫ ᱦᱚᱸ ᱵᱟᱝ ᱜᱚᱢᱠᱮ ᱱᱚᱜᱼᱚᱭ ᱫᱩᱲᱩᱵ ᱵᱟᱲᱟ ᱦᱩᱭ ᱠᱟᱱᱟ ᱱᱟᱱᱟᱜ᱾
ᱚᱻ
ᱟᱹᱵᱤᱱ ᱫᱚ?
ᱱᱚᱜᱼᱚᱭ ᱫᱩᱲᱩᱵ ᱵᱟᱲᱟ ᱦᱳᱭ ᱟᱠᱟᱱᱟ᱾
ᱚ ᱟᱪᱪᱷᱟ,
ᱫᱤᱭᱮ ᱛᱟᱦᱚᱞᱮ ᱱᱟᱯᱟᱭ ᱜᱮᱭᱟ ᱵᱤᱱ?
ᱪᱮᱫ?
ᱱᱟᱯᱟᱭ ᱜᱮᱭᱟ ᱵᱤᱱ?
ᱦᱮᱸ ᱜᱚᱢᱠᱮ ᱟᱹᱞᱤᱧ ᱫᱩᱞᱤᱧ ᱱᱟᱯᱟᱭ ᱜᱮᱭᱟ, ᱟᱹᱵᱤᱱ ᱪᱮᱫ ᱞᱮᱠᱟ ᱱᱟᱯᱟᱭ ᱜᱮ ᱛᱚ? ᱟᱪᱪᱷᱟ ᱟᱪᱪᱷᱟ,
ᱛᱟᱭᱚᱢ ᱫᱟᱨᱟᱢ ᱫᱚ ᱱᱟᱜ ᱠᱷᱟᱱ ᱵᱟᱝ ᱞᱟᱹᱭ ᱜᱟᱱᱚᱜ ᱠᱟᱱᱟ ᱥᱮ ᱱᱤᱛᱳᱜ ᱫᱚ ᱱᱟᱯᱟᱭ, ᱜᱮ ᱢᱮᱱᱟᱜ ᱟᱠᱟᱫ ᱞᱤᱧᱟ ᱾
ᱚᱱᱟ ᱫᱚ ᱚᱠᱚᱭ ᱦᱚᱸ ᱵᱟᱵᱚ ᱞᱟᱹᱭ ᱫᱟᱲᱮᱭᱟᱜ ᱠᱟᱱᱟ ᱛᱟᱭᱚᱢ ᱫᱟᱨᱟᱢ ᱠᱟᱛᱷᱟ ᱫᱚ ᱪᱮᱫ ᱞᱮᱠᱟ ᱦᱩᱭᱩᱜ
ᱦᱳᱭ ᱦᱳᱭ, ᱟᱨ ᱛᱟᱦᱚᱞᱮ ᱜᱚᱢᱠᱮ ᱚᱲᱟᱜ ᱠᱚᱨᱮ ᱫᱚ ᱱᱟᱯᱟᱭ ᱵᱟᱲᱟ?
ᱦᱮᱸ ᱜᱚᱢᱠᱮ ᱚᱲᱟᱜ ᱠᱚᱨᱮ ᱱᱟᱯᱟᱭ ᱵᱟᱲᱟ ᱜᱮ ᱾
ᱟᱫᱚ ᱜᱚᱝᱠᱮ ᱟᱯᱮᱥᱮᱱ ᱫᱚ ᱚᱱᱛᱮ ᱪᱟᱥ ᱠᱟᱹᱢᱤ ᱫᱚ ᱛᱤᱱᱟᱹᱜ ᱡᱷᱟᱹᱞ ᱞᱟᱦᱟ ᱠᱟᱱᱟ?
ᱟᱞᱮ ᱥᱮᱫ ᱫᱚ, ᱪᱟᱥ ᱠᱟᱹᱢᱤ ᱵᱚᱞᱛᱮ ᱫᱚ ᱩᱱᱟᱹᱜ ᱴᱟ ᱫᱚ ᱟᱹᱣᱨᱤ ᱞᱟᱦᱟᱜᱼᱟ, ᱟᱫᱚ ᱚᱱᱠᱟ ᱫᱟᱜ ᱡᱟᱹᱲᱤ ᱠᱚ ᱵᱟᱹᱱᱩᱜᱼᱟ ᱛᱚ᱾
ᱟᱪᱪᱷᱟ᱾
ᱟ ᱫᱟᱜ ᱡᱟᱹᱲᱤ ᱵᱟᱹᱱᱩᱜ ᱠᱷᱟᱹᱛᱤᱨ ᱛᱮᱜᱮ, ᱪᱟᱥ ᱠᱟᱹᱢᱤ ᱠᱚᱫᱚ ᱟᱹᱣᱨᱤ ᱞᱟᱦᱟᱜᱼᱟ᱾ ᱟᱫᱚ ᱦᱳᱭ ᱠᱷᱮᱛ ᱠᱚ ᱚᱱᱮ ᱜᱟᱹᱭ ᱠᱚ ᱟᱲᱮ ᱞᱟᱜ ᱠᱚ ᱠᱟᱹᱢᱤ ᱵᱟᱲᱟᱭ ᱦᱳᱜᱳᱜ ᱠᱟᱱᱟ᱾ ᱢᱟᱲᱟᱝ ᱠᱟᱜ ᱦᱳᱭᱳᱜ ᱠᱟᱱᱟ, ᱟᱫᱚ ᱢᱟᱱᱮ ᱡᱟᱹᱥᱛᱤ ᱧᱚᱜ ᱮ ᱫᱟᱜ ᱡᱟᱹᱲᱤ ᱞᱮᱠᱷᱟᱱ ᱜᱮ ᱵᱟᱝ ᱨᱚᱦᱚᱭ ᱟᱨᱟᱢᱵᱷᱚᱭ ᱦᱳᱭᱳᱜᱼᱟ᱾
ᱚ ᱟᱪᱪᱷᱟ ᱟᱪᱪᱷᱟ ᱟᱞᱮ ᱥᱮᱱ ᱦᱚᱸ ᱜᱚᱝᱠᱮ ᱚᱱᱠᱟ ᱜᱮ, ᱢᱟᱱᱮ ᱫᱟᱜ ᱟᱹᱣᱨᱤ ᱛᱤᱸᱜᱩᱱᱟ ᱛᱚ ᱵᱟᱹᱫᱽ ᱠᱚᱨᱮ ᱚᱱᱟ ᱠᱷᱟᱹᱛᱤᱨ ᱢᱟᱱᱮ ᱟᱹᱣᱨᱤ ᱤᱭᱟᱹ ᱦᱳᱭᱳᱜᱼᱟ᱾
ᱦᱚᱸ
ᱟᱫᱚ ᱜᱚᱝᱠᱮ ᱟᱯᱮ ᱥᱮᱱ ᱫᱚ ᱢᱟᱱᱮ ᱥᱮᱨᱢᱟᱨᱮ ᱛᱤᱱᱟᱹᱜ ᱫᱷᱟᱣ ᱠᱚ ᱪᱟᱥᱟ? ᱢᱤᱫ ᱫᱷᱟᱣ ᱠᱚ ᱪᱟᱥᱟ ᱥᱮ ᱵᱟᱨ ᱫᱷᱟᱣ?
ᱵᱟᱝ ᱵᱟᱝ ᱟᱹᱞᱤᱧ ᱥᱮᱱ ᱫᱚ ᱥᱮᱨᱢᱟ ᱨᱮᱫᱚ, ᱚᱱᱠᱟ ᱧᱮᱞ ᱞᱮᱠᱷᱟᱱ ᱫᱚ ᱢᱤᱫ ᱫᱷᱟᱣ ᱜᱮᱠᱚ ᱪᱟᱥᱟ᱾ ᱢᱟᱱᱮ ᱡᱟᱦᱟᱸ ᱫᱚ ᱵᱟᱝ ᱢᱮᱛᱟᱜ ᱠᱟᱱᱟ, ᱱᱚᱣᱟ ᱡᱟᱦᱟᱸ ᱵᱚᱨᱥᱟ ᱦᱳᱲᱳ᱾
ᱦᱚᱭ ᱦᱚᱭ ᱦᱚᱭ᱾
ᱟᱹᱞᱤᱧ ᱥᱮᱱ ᱫᱚ ᱚᱱᱟ ᱫᱷᱚᱨᱚᱱ ᱫᱚ ᱩᱱᱟᱹᱜ ᱴᱟ ᱫᱚ ᱵᱟᱠᱚ ᱨᱚᱦᱚᱭᱟ ᱨᱚᱦᱚᱭ ᱨᱮᱦᱚᱸ ᱟᱹᱰᱤ ᱮᱠ ᱫᱩᱭ᱾
ᱟᱹᱰᱤ ᱮᱠ ᱫᱩᱭ ᱵᱟᱝ, ᱢᱟᱱᱮ ᱡᱟᱦᱟᱸ ᱠᱚ ᱡᱟᱦᱟᱸᱭ ᱠᱚᱣᱟᱜ ᱫᱟᱜ ᱨᱮᱱᱟ ᱮᱴ ᱠᱮᱴᱚᱬᱮ ᱵᱟᱪᱩᱜ ᱠᱟᱜ ᱛᱟᱠᱚᱣᱟ ᱢᱮᱥᱤᱱ ᱠᱚ ᱢᱮᱱᱟᱜ ᱟᱠᱟᱫ ᱛᱟᱠᱚᱣᱟ ᱩᱱᱤ ᱩᱱᱠᱩ ᱠᱚ ᱨᱚᱦᱚᱭᱟ ᱵᱟᱝ?
ᱦᱳᱭ ᱦᱳᱭ᱾ ᱟᱹᱞᱤᱧ ᱥᱮᱫ ᱫᱚ ᱚᱱᱟ ᱡᱟᱹᱥᱛᱤ ᱫᱚ ᱚᱱᱟ ᱵᱚᱥᱛᱟ ᱦᱳᱲᱳ ᱜᱮᱠᱚ ᱨᱚᱦᱚᱭᱟ᱾
ᱟᱪᱪᱷᱟ ᱟᱫᱚ ᱜᱚᱝᱠᱮ ᱥᱩᱫᱩ ᱦᱩᱲᱩ ᱠᱚᱜᱮᱯᱮ ᱪᱟᱥᱟ ᱥᱮ ᱱᱚᱝᱠᱟ ᱥᱚᱵ ᱩᱛᱩ ᱠᱚᱦᱚᱸᱯᱮ ᱪᱟᱥ ᱜᱮᱭᱟ?
ᱟᱫᱚ ᱟᱞᱮ ᱥᱮᱜ ᱫᱚ ᱚᱱᱠᱟ ᱧᱮᱞ ᱞᱮᱠᱷᱟᱱ ᱫᱚ ᱩᱱᱠᱩ ᱠᱚᱦᱚᱸ ᱠᱚ ᱪᱟᱥᱟ ᱟᱫᱚ ᱚᱝᱠᱟ ᱢᱟᱱᱮ ᱟᱠᱷᱨᱤᱧ ᱫᱟᱲᱤᱜ ᱫᱚ ᱵᱟᱝ᱾
ᱟᱪ-ᱟᱪᱪᱷᱟ ᱟᱪᱪᱷᱟ ᱦᱳᱭ ᱦᱳᱭ᱾ ᱟᱞᱮ ᱥᱮᱱ ᱦᱚᱸ ᱜᱚᱝᱠᱮ ᱚᱱᱠᱟᱜ ᱜᱮ ᱢᱟᱱᱮ ᱱᱚᱜᱼᱚᱭ ᱱᱤᱡᱮ ᱡᱚᱢ ᱵᱟᱲᱟ ᱠᱷᱟᱹᱛᱤᱨ ᱱᱚᱜᱼᱚᱭ ᱪᱮᱞᱮᱠᱟ ᱵᱟᱲᱜᱮ ᱠᱚᱨᱮ ᱨᱚᱦᱚᱭ ᱵᱟᱲᱟ ᱦᱳᱭᱳᱜᱼᱟ ᱡᱟᱦᱟᱸ ᱠᱚ ᱫᱩᱞ ᱫᱟᱜ ᱛᱮᱜᱮ ᱦᱳᱭᱳᱜ ᱢᱟ᱾ ᱚᱱᱮ ᱚᱱᱠᱟ ᱠᱚ ᱟᱨ ᱠᱚᱢ ᱫᱟᱜ ᱤᱭᱟᱹ
ᱟᱵᱤᱱ ᱥᱮᱫ ᱫᱚ ᱚᱝᱠᱟ ᱦᱳᱲᱩ ᱠᱚᱫᱚ ᱛᱤᱱᱫᱷᱟᱣ ᱠᱚ ᱨᱚᱦᱚᱭ ᱛᱮ?
ᱟᱸ ᱟᱞᱮ ᱥᱮᱱ ᱦᱚᱸ ᱜᱚᱝᱠᱮ ᱪᱮᱫ ᱞᱮᱠᱟ ᱵᱤᱱ ᱞᱟᱹᱭ ᱠᱮᱫᱟ ᱚᱱᱮ ᱫᱟᱜ ᱨᱮᱱᱟᱜ ᱮᱴᱠᱮᱴᱚᱬᱮ ᱛᱚ᱾ ᱢᱟᱱᱮ ᱡᱟᱦᱟᱸᱭ ᱠᱚᱣᱟᱜ ᱢᱮᱥᱤᱱ ᱢᱮᱱᱟᱜᱼᱟ, ᱩᱱᱠᱩ ᱫᱚ ᱟᱫᱚ ᱢᱟᱱᱮ ᱟᱸᱜ ᱥᱮᱨᱢᱟ ᱨᱮ ᱵᱟᱨ ᱫᱷᱟᱣ ᱜᱮᱠᱚ ᱪᱟᱥᱟ᱾ ᱟ ᱩᱝᱠᱩ ᱫᱚ ᱧᱮᱞ ᱠᱚᱵᱮᱱ ᱱᱤᱛᱳᱜ ᱛᱮᱫᱚ ᱢᱟᱱᱮ ᱩᱝᱠᱩ ᱫᱚᱠᱚ ᱨᱚᱦᱚᱭ ᱦᱳᱭ ᱠᱮᱭᱟ ᱩᱝᱠᱩ ᱫᱚ ᱟ ᱞᱟᱦᱟ ᱠᱷᱚᱱᱜᱮ ᱛᱚᱲᱟ ᱠᱚ ᱜᱤᱰᱤ ᱠᱟᱫ ᱛᱟᱦᱮᱸᱫ ᱛᱚ ᱵᱟᱹᱫᱽ ᱨᱮᱱᱟᱜ ᱢᱟᱱᱮ ᱢᱮᱥᱤᱱ ᱫᱟᱜ ᱢᱮᱱᱟᱜ ᱛᱟᱠᱚᱣᱟ᱾
ᱚ ᱟᱪᱪᱷᱟ ᱟᱪᱪᱷᱟ᱾
ᱦᱚᱭ ᱟᱫᱚ ᱱᱤᱛᱚᱜ ᱩᱝᱠᱩ ᱛᱮᱫᱚ ᱩᱱᱠᱩ ᱫᱚᱠᱚ ᱨᱚᱦᱚᱭ ᱠᱮᱜᱼᱟ ᱟᱨ ᱡᱟᱦᱟᱸᱭ ᱠᱚᱣᱟᱜ ᱢᱟᱱᱮ ᱚᱝᱠᱟ ᱟ ᱫᱟᱜ ᱨᱮᱱᱟᱜ ᱮᱸᱴᱠᱮᱴᱚᱬᱮ ᱜᱮᱛᱟᱠᱚᱣᱟ ᱩᱱᱠᱩ ᱫᱚ ᱟᱹᱣᱨᱤ ᱠᱚ ᱨᱚᱦᱚᱭ ᱱᱟᱜ᱾
ᱦᱮᱸ ᱦᱮᱸ ᱟᱫᱚ ᱥᱮᱨᱢᱟ ᱡᱟᱹᱲᱤ ᱫᱟᱜ
ᱦᱳᱭ ᱥᱮᱨᱢᱟ ᱡᱟᱹᱲᱤ ᱫᱟᱜ ᱠᱚ ᱛᱟᱸᱜᱤ ᱠᱟᱫᱟ᱾
ᱦᱮᱸ ᱦᱮᱸ ᱟᱫᱚ
ᱡᱮ ᱟᱹᱵᱤᱱ ᱥᱮᱫ ᱫᱚ ᱚᱱᱠᱟ ᱫᱚ ᱥᱚᱵᱽᱡᱤ ᱠᱚᱫᱚ ᱚᱱᱠᱟ ᱟᱹᱞᱩ ᱠᱚ ᱥᱮ
ᱵᱟᱝᱜᱮ ᱜᱚᱢᱠᱮ ᱟᱞᱮ ᱥᱮᱱ ᱫᱚ ᱱᱚᱛᱮ ᱫᱚ ᱢᱟᱱᱮ ᱥᱚᱵᱽᱡᱤ ᱠᱚᱫᱚ ᱚᱱᱠᱟ ᱟᱹᱞᱩ ᱠᱚᱫᱚ ᱵᱟᱠᱚ ᱨᱚᱦᱚᱭᱟ ᱾ ᱟᱫᱚ ᱱᱤᱝᱠᱟᱹ ᱡᱚᱢ ᱵᱟᱲᱟ ᱠᱚ ᱠᱷᱟᱹᱛᱤᱨ ᱜᱮ ᱢᱟᱱᱮ ᱚᱱᱮ ᱦᱚᱛᱚᱫ ᱠᱚ, ᱡᱷᱤᱸᱜᱟᱹ ᱠᱚ ᱚᱸ ᱵᱚᱨᱵᱚᱴᱤ ᱠᱚ, ᱠᱟᱨᱞᱟ ᱠᱚ, ᱠᱩᱫᱽᱨᱤ ᱠᱚ ᱚᱱᱮ ᱚᱱᱟ ᱠᱚᱜᱮ ᱢᱟᱱᱮ ᱵᱟᱲᱜᱮ ᱠᱚᱨᱮ ᱠᱟᱹᱴᱤᱡ ᱮᱸ ᱢᱤᱫᱴᱟᱝ ᱵᱟᱨᱭᱟ ᱛᱮᱫ ᱱᱟᱹᱲᱤ ᱡᱚᱝᱟᱜ ᱟᱞᱮ ᱚᱱᱟ ᱠᱚᱜᱮ ᱾ ᱡᱟᱛᱮ ᱮᱸ ᱚᱲᱟᱜ ᱨᱮ ᱡᱚᱢ ᱞᱟᱹᱜᱤᱫ ᱦᱳᱭ ᱚᱲᱟᱜ ᱨᱮ ᱡᱚᱢ ᱞᱮᱠᱟᱱ ᱾
ᱟᱪᱪᱷᱟ ᱟᱪᱪᱷᱟ ᱱᱟᱯᱟᱭ ᱜᱮ, ᱛᱟᱦᱚᱞᱮ ᱟᱨ ᱚᱱᱠᱟ ᱧᱮᱞ ᱞᱮᱠᱷᱟᱱ ᱫᱚ ᱟᱹᱵᱤᱱ ᱫᱚ ᱚᱠᱟ ᱚᱱᱠᱟ ᱤᱭᱟᱹ ᱵᱤᱱ ᱯᱟᱲᱟᱜ ᱠᱟᱱ ᱛᱮ ᱚᱱᱠᱟ ᱵᱤᱨ ᱵᱩᱨᱩ ᱴᱚᱴᱷᱟ ᱥᱮ ᱚᱱᱠᱟ ᱴᱟᱺᱰᱤ ᱴᱩᱯᱨᱤ ᱴᱚᱴᱷᱟ?
ᱵᱟᱝᱜᱮ ᱜᱚᱝᱠᱮ ᱟᱞᱮ ᱫᱚ ᱵᱤᱨ ᱵᱩᱨᱩ ᱵᱤᱨ ᱴᱚᱴᱷᱟ ᱞᱮ ᱯᱟᱲᱟᱜ ᱠᱟᱱᱟ ᱱᱟᱜ ᱾ ᱵᱩᱨᱩ ᱫᱚ ᱟᱞᱮ ᱠᱷᱚᱱ ᱫᱚ ᱠᱟᱹᱴᱤᱡ ᱥᱟᱺᱜᱤᱧ ᱧᱚᱜ ᱜᱮᱭᱟ ᱵᱤᱨ ᱜᱮ ᱥᱩᱨᱟ ᱾
ᱟᱪᱪᱷᱟ
ᱟᱫᱚ ᱜᱚᱝᱠᱮ ᱟᱯᱮ ᱫᱚ ᱵᱤᱨ ᱵᱩᱨᱩ ᱴᱚᱴᱷᱟ ᱥᱮ ᱱᱚᱝᱠᱟ ᱴᱟᱺᱰᱤ ᱴᱚᱴᱷᱟ ᱠᱮ?
ᱟᱞᱤᱧ ᱫᱚ ᱚᱱᱠᱟ ᱧᱮᱞ ᱞᱮᱠᱷᱟᱱ ᱫᱚ ᱴᱟᱺᱰᱤ ᱴᱩᱠᱨᱤ ᱴᱚᱴᱷᱟ ᱜᱮᱞᱤᱧ ᱯᱟᱲᱟᱜ ᱠᱟᱱᱟ ᱚᱱᱠᱟ ᱾ ᱵᱤᱨ ᱵᱩᱨᱩ ᱴᱚᱴᱷᱟ ᱫᱚ ᱵᱟ?
ᱟᱪᱪᱷᱟ ᱾
ᱡᱟᱦᱟᱸ ᱫᱚ ᱢᱮᱱ ᱜᱟᱱᱚᱜᱼᱟ ᱡᱟᱦᱟᱸ ᱫᱚ ᱞᱟᱹᱭ ᱠᱟᱫᱟ ᱠᱚ ᱥᱮ ᱚᱱᱮ ᱪᱷᱳᱣᱟ ᱫᱤᱥᱚᱢ ᱥᱮ ᱢᱟᱱ ᱫᱤᱥᱚᱢ ᱥᱮ ᱵᱟᱨᱦᱟ ᱫᱤᱥᱚᱢ ᱚᱱᱟ ᱦᱤᱥᱟᱹᱵ ᱛᱮᱫᱚ ᱟᱹᱞᱤᱧ ᱫᱚᱞᱤᱧ ᱯᱟᱲᱦᱟᱜ ᱠᱟᱱᱟ ᱵᱟᱨᱦᱟ ᱫᱤᱥᱚᱢ ᱾
ᱟᱪᱪᱷᱟ ᱾
ᱟᱨ ᱟᱹᱵᱤᱱ ᱫᱚ ᱱᱟᱜ ᱠᱷᱟᱱ ᱚᱠᱟ ᱫᱤᱥᱚᱢ ᱵᱤᱱ ᱯᱟᱲᱟᱜ ᱠᱟᱱᱛᱮ?
ᱟᱹᱞᱤᱧ ᱫᱚ ᱚᱸ ᱵᱷᱚᱡᱽ ᱫᱤᱥᱚᱢ ᱥᱩᱨ ᱥᱩᱨ ᱾
ᱚ ᱟᱪᱪᱷᱟ ᱟᱪᱪᱷᱟ ᱡᱟᱦᱟᱸ ᱫᱚᱠᱚ ᱢᱮᱛᱟᱜ ᱵᱷᱚᱡᱽ ᱫᱤᱥᱚᱢ? ᱚ ᱟᱪᱪᱷᱟ ᱟᱪᱪᱷᱟ ᱱᱟᱯᱟᱭ ᱜᱮ ᱚᱱᱟ ᱦᱚᱸ ᱾
ᱟᱫᱚ ᱜᱚᱝᱠᱮ ᱟᱯᱮ ᱚᱱᱛᱮ ᱫᱚ ᱢᱟᱱᱮ ᱛᱟᱦᱚᱞᱮ ᱫᱚ ᱩᱫ ᱠᱚ, ᱯᱩᱴᱠᱟᱹ ᱠᱚᱫᱚ ᱠᱚ ᱧᱟᱢᱚᱜ ᱟᱥᱮ ᱵᱟᱝᱟ?
ᱦᱮᱸ ᱚᱱᱟ ᱫᱚ ᱧᱟᱢᱚᱜ ᱜᱮᱭᱟ ᱟᱫᱚ ᱠᱟᱹᱴᱤᱡ ᱵᱤᱨ ᱠᱚᱦᱚᱸ ᱛᱚ ᱥᱟᱺᱜᱤᱧ ᱧᱚᱜ ᱜᱮᱛᱟ ᱞᱮᱭᱟ ᱩᱱᱟᱹᱜ ᱥᱩᱨ ᱠᱚᱫᱚ ᱵᱟᱹᱱᱩᱜᱼᱟ, ᱟᱫᱚ ᱧᱟᱢ ᱫᱚ ᱧᱟᱢᱚᱜ ᱜᱮᱭᱟ ᱟᱫᱚ ᱩᱱᱟᱹᱜ ᱴᱟ ᱫᱚ ᱵᱟᱝ ᱟᱫᱚ
ᱢᱟᱱᱮ ᱱᱚᱝᱠᱟ ᱮᱸ ᱡᱚᱢ ᱵᱟᱲᱟ ᱚᱠᱟ ᱞᱮᱠᱟ ᱫᱚᱠᱚ ᱧᱟᱢᱚᱜ ᱜᱮᱭᱟ ᱵᱟ? ᱡᱚᱢ ᱵᱷᱟᱜᱟᱣ ᱡᱚᱢ ᱫᱚ ᱵᱟᱝ ᱜᱮ ᱾
ᱦᱳᱭ ᱦᱳᱭ ᱡᱚᱢ ᱵᱷᱟᱜᱟᱣ ᱫᱷᱟᱹᱨᱤᱡ ᱫᱚ ᱵᱟᱝ ᱟᱫᱚ ᱚᱱᱠᱟ ᱡᱚᱢ ᱞᱮᱠᱟ ᱫᱚᱠᱚ ᱧᱟᱢᱚᱜ ᱜᱮᱭᱟ ᱚᱱᱠᱟ ᱥᱤᱡᱤᱱ ᱨᱮᱫᱚ ᱾
ᱦᱳᱭ ᱦᱳᱭ ᱾
ᱦᱚᱸᱜᱼᱚᱭ ᱡᱮᱢᱚᱱ ᱱᱤᱭᱟᱹ ᱜᱷᱟᱹᱲᱤᱡ ᱫᱚ ᱚᱢᱚᱱ ᱵᱟᱲᱟᱜ ᱠᱟᱱ ᱜᱮᱭᱟ ᱥᱮ ᱾
ᱦᱳᱭ ᱦᱳᱭ ᱦᱳᱭ ᱱᱚᱜᱼᱚᱭ ᱱᱤᱭᱟ ᱱᱤᱭᱟᱹ ᱥᱚᱢᱚᱡ ᱜᱮᱛᱚ ᱠᱚ ᱚᱢᱚᱱᱚᱜᱼᱟ ᱱᱚᱜ-ᱚᱭ ᱡᱟᱹᱯᱩᱫ ᱫᱤᱱ ᱜᱮ ᱡᱟᱯ
ᱦᱳᱭ ᱦᱳᱭ, ᱦᱳᱭ ᱾ ᱛᱟᱦᱚᱞᱮ ᱱᱤᱭᱟᱹ ᱜᱮᱠᱚ ᱚᱱᱠᱟ ᱦᱟᱞᱟᱝ ᱵᱟᱲᱟ ᱠᱚ ᱦᱤᱡᱩᱜ ᱠᱟᱱᱟ ᱢᱟᱡᱷᱮ ᱥᱟᱡᱷᱮ ᱾
ᱟᱪᱪᱷᱟ ᱾
ᱛᱟᱦᱚᱞᱮ ᱟᱵᱤᱱ ᱥᱮᱫ ᱫᱚ ᱚᱱᱠᱟ ᱩᱫ ᱯᱩᱴᱠᱟᱹ ᱟᱹᱵᱤᱱ ᱫᱚᱵᱤᱱ ᱞᱟᱹᱭ ᱠᱮᱫᱟ ᱛᱚ ᱵᱤᱨ ᱵᱩᱨᱩ ᱴᱚᱴᱷᱟ ᱵᱤᱱ ᱯᱟᱲᱟᱜ ᱠᱟᱱᱟ ᱛᱟᱦᱞᱮ ᱟᱹᱵᱤᱱ ᱫᱚ ᱱᱟᱜ ᱠᱷᱟᱱ ᱩᱫ ᱯᱩᱴᱠᱟᱹ ᱫᱤᱠ ᱫᱤᱭᱮ ᱛᱚ ᱠᱳᱱᱳ ᱢᱟᱱᱮ ᱮᱴᱠᱮᱴᱚᱬᱮ ᱫᱚ ᱵᱟᱹᱱᱩᱜᱼᱟ?
ᱵᱟᱝ ᱜᱮ ᱜᱚᱝᱠᱮ, ᱟᱞᱮ ᱱᱚᱛᱮ ᱫᱚ ᱢᱟᱱᱮ ᱵᱤᱨ ᱛᱚ ᱢᱟᱱᱮ ᱟᱫᱚ ᱫᱟᱜ ᱞᱮᱠᱷᱟᱱ ᱜᱮ ᱱᱚᱛᱮ ᱫᱚᱠᱚ ᱩᱰᱩᱠᱚᱜᱼᱟ, ᱱᱚᱝᱠᱟ ᱩᱫ ᱠᱚ ᱯᱩᱴᱠᱟᱹ ᱠᱚᱠᱚ ᱩᱰᱩᱠᱚᱜ ᱜᱮᱭᱟ᱾ ᱱᱚᱝᱠᱟ ᱵᱷᱟᱜᱮ ᱴᱷᱤᱠ ᱜᱮᱠᱚ ᱩᱰᱩᱠᱚᱜᱼᱟ᱾ ᱮ ᱰᱮᱞᱤ ᱫᱷᱟᱨᱟ ᱜᱮ, ᱱᱚᱝᱠᱟ ᱡᱟᱹᱯᱩᱫ ᱠᱮᱫ ᱢᱟᱱᱮ ᱟᱫᱚ ᱢᱟᱱᱮ ᱩᱛᱩ ᱨᱮᱱᱟᱜ ᱫᱚ, ᱠᱚᱱᱚ ᱥᱚᱢᱚᱥᱥᱟ ᱵᱟᱹᱪᱩᱜ ᱠᱟᱫᱟ᱾
ᱚᱻ ᱟᱪᱪᱷᱟ ᱟᱪᱪᱷᱟ᱾
ᱦᱚᱭ, ᱛᱟᱨᱟᱥᱤᱧ ᱟᱠᱟᱱ ᱥᱮ ᱵᱟᱝᱠᱷᱟᱱ ᱥᱮᱛᱟᱜ ᱟᱠᱟᱱ ᱥᱮ ᱵᱤᱨ ᱪᱟᱞᱟᱣ ᱞᱮᱱᱠᱷᱟᱱ ᱜᱮ, ᱱᱚᱝᱠᱟ ᱩᱫ ᱯᱩᱴᱠᱟᱹ ᱠᱚ ᱧᱟᱢᱚᱜᱼᱟ᱾ ᱛᱟᱯᱚᱨᱮ ᱟᱨ ᱮᱢᱱᱤ ᱥᱚᱢᱚᱭ ᱢᱟ ᱠᱤᱫᱩ ᱟᱲᱟᱜ ᱠᱚ ᱛᱟᱦᱮᱱ ᱠᱟᱱ ᱜᱮᱭᱟ, ᱢᱟᱴᱷᱟ ᱟᱲᱟᱜ ᱠᱚ ᱛᱟᱦᱮᱱ ᱠᱟᱱ ᱜᱮᱭᱟ᱾ ᱚᱸ, ᱢᱟᱱᱮ ᱩᱛᱩᱠᱩᱥᱮᱱ ᱱᱟ ᱛᱚ ᱠᱳᱱᱳ ᱮᱴ ᱮᱴᱠᱮᱴᱚᱬᱮ ᱵᱟᱹᱪᱩᱜ ᱠᱟᱫᱟ, ᱡᱩᱫᱤ ᱵᱤᱨ ᱮᱢ ᱪᱟᱞᱟᱣ ᱞᱮᱱᱠᱷᱟᱱ ᱜᱮ, ᱟᱨ ᱡᱩᱫᱤ ᱵᱤᱨ ᱵᱟᱝ ᱪᱟᱞᱟᱣ ᱟᱢ ᱛᱟᱦᱚᱞᱮ ᱠᱷᱟᱱ ᱫᱚ ᱟᱫᱚ, ᱱᱚᱜᱼᱚᱭ ᱠᱤᱨᱤᱧ ᱟᱹᱜᱩ ᱦᱩᱭᱩᱜᱼᱟ᱾
ᱦᱳᱭ ᱦᱳᱭ᱾ ᱛᱟᱦᱚᱞᱮ ᱜᱚᱝᱠᱮ ᱞᱟᱹᱭ ᱫᱟᱞᱤᱧ, ᱟᱹᱵᱤᱱ ᱫᱚ ᱛᱟᱦᱚᱞᱮ ᱦᱟᱞᱟᱝ ᱠᱚᱵᱤᱱ ᱪᱟᱞᱟᱣ ᱵᱟᱲᱟ ᱟᱠᱟᱱᱟ ᱥᱮ ᱵᱟᱝ?
ᱟᱫᱚ ᱜᱚᱝᱠᱮ ᱟᱹᱞᱤᱧ ᱫᱚ, ᱪᱟᱞᱟᱣ ᱫᱚᱞᱤᱧ ᱪᱟᱞᱟᱣ ᱠᱟᱱᱟ ᱜᱤᱫᱽᱨᱟᱹ ᱨᱮ᱾ ᱱᱤᱛᱚᱜ ᱫᱚ ᱢᱟᱱᱮ ᱟᱹᱞᱤᱧ ᱫᱚ, ᱯᱟᱹᱴᱷᱣᱟᱹ ᱠᱟᱱᱟ ᱞᱤᱧ ᱛᱚ ᱵᱟᱨᱦᱮ ᱨᱮ ᱢᱮᱱᱟᱜ ᱟᱠᱟᱫ ᱞᱤᱧᱟᱹ ᱟᱨ ᱵᱟᱠᱷᱟᱱ ᱡᱚᱠᱷᱚᱱ ᱚᱱᱠᱟ ᱚᱲᱟᱜ ᱨᱮᱞᱤᱧ ᱛᱟᱦᱮᱱ ᱛᱟᱦᱮᱱ, ᱩᱱᱫᱤᱱ ᱜᱤᱫᱽᱨᱟᱹ ᱨᱮ ᱩᱱ ᱥᱚᱢᱚᱭ ᱫᱚ ᱪᱟᱞᱟᱣ ᱵᱟᱲᱟ ᱦᱳᱭᱳᱜ ᱛᱟᱦᱮᱸᱫ, ᱱᱚᱝᱠᱟ ᱡᱚᱠᱷᱚᱱ ᱮᱭᱤᱴ ᱠᱚᱨᱮ ᱞᱤᱧ ᱯᱟᱲᱦᱟᱜ ᱛᱟᱦᱮᱸᱫ, ᱩᱱ ᱥᱚᱢᱚᱭ ᱫᱚ ᱪᱟᱞᱟᱣ ᱵᱟᱲᱟ ᱦᱳᱭᱳᱜ ᱛᱟᱦᱮᱸᱫ᱾
ᱦᱳᱭ ᱦᱳᱭ, ᱟᱪᱪᱷᱟ ᱟᱪᱪᱷᱟ ᱱᱟᱯᱟᱭ ᱜᱮ ᱚᱱᱟ ᱦᱚᱸ᱾ ᱛᱟᱦᱞᱮ ᱟᱹᱵᱤᱱ ᱵᱤᱱ ᱞᱟᱹᱭ
ᱠᱮ ᱢᱟᱱᱮ ᱪᱮᱫ ᱞᱟᱹᱭᱵᱤᱱ ᱥᱮ ᱟᱞᱮ ᱚᱲᱟᱜ ᱨᱮᱫᱚ ᱢᱟᱱᱮ ᱟᱹᱞᱤᱧ ᱜᱮᱞᱤᱧ ᱪᱟᱞᱟᱜ ᱛᱟᱦᱮᱱᱟ ᱦᱟᱞᱟᱝ ᱫᱚ᱾ ᱢᱟᱱᱮ ᱚᱱᱠᱟ ᱡᱷᱚᱛᱚ ᱦᱚᱲ ᱠᱟᱹᱢᱤ ᱠᱚ ᱪᱟᱞᱟᱣ ᱠᱚ ᱛᱟᱦᱮᱸᱜ ᱛᱚ᱾
ᱦᱮᱸ,
ᱟᱫᱚ ᱩᱱᱠᱩ ᱫᱚ ᱢᱟᱱᱮ ᱵᱟᱠᱚ ᱥᱚᱢᱚᱭᱮᱫ ᱛᱟᱦᱮᱸᱫ, ᱟᱫᱚ ᱟᱹᱞᱤᱧ ᱫᱚ ᱡᱚᱢ ᱥᱟᱱᱟ ᱞᱤᱧ ᱛᱟᱦᱮᱸᱱ ᱚᱲᱟᱜ ᱚᱲᱟᱜ᱾ ᱠᱚᱤᱧᱞ ᱧᱮᱞ ᱠᱚᱣᱟ ᱯᱩ ᱟᱫᱚ ᱪᱟᱞᱟᱣ ᱦᱳᱭᱳᱜ-ᱟ ᱛᱚ, ᱯᱩᱴᱠᱟᱹ ᱞᱮᱴᱚ ᱠᱚ ᱠᱟᱹᱴᱤᱡ ᱠᱚ ᱦᱟᱹᱴᱤᱧ ᱟᱹᱞᱤᱧ ᱠᱷᱟᱱ ᱟᱫᱚ ᱟᱹᱰᱤ ᱠᱚᱴᱨᱟ ᱥᱤᱵᱤᱞ ᱜᱮ ᱵᱩᱡᱷᱟᱹᱜᱼᱟ᱾ ᱟᱫᱚ ᱵᱩᱰᱦᱤ ᱦᱚᱲ ᱠᱚ ᱞᱟᱹᱭᱼᱟ ᱡᱮ, ᱵᱟᱝ ᱜᱟᱯᱟ ᱫᱚ ᱤᱧ ᱦᱚᱧ ᱪᱟᱞᱟᱜᱟ ᱤᱧ ᱦᱚᱸ ᱛᱟᱦᱚᱞᱮ ᱦᱚᱦᱚ ᱤᱫᱤᱧ ᱯᱮ ᱟᱞᱮ ᱴᱷᱤᱠ ᱜᱮᱭᱟ ᱛᱟᱦᱚᱞᱮ ᱟᱫᱚ ᱟᱹᱞᱤᱧ ᱫᱚ, ᱟᱫᱚ ᱩᱱᱠᱩ ᱥᱟᱞᱟᱜᱞᱤᱧ ᱪᱟᱞᱟᱜ ᱛᱟᱦᱮᱸ ᱛᱮᱞᱤᱧ ᱦᱟᱞᱟᱝ ᱟᱹᱜᱩ ᱠᱚᱣᱟ᱾
ᱦᱚᱸ᱾ ᱦᱳᱭ ᱱᱟᱯᱟᱭ ᱜᱮ ᱚᱱᱟ ᱦᱚᱸ, ᱪᱟᱞᱟᱣ ᱫᱚ ᱫᱚᱨᱠᱟᱨ ᱜᱮᱥᱮ᱾ ᱦᱟᱞᱟᱝ ᱵᱟᱲᱟ ᱠᱚᱦᱚᱸ᱾
ᱟᱨ ᱚᱱᱟ ᱢᱟᱞᱤᱧ ᱟᱸᱡᱚᱢ ᱠᱟᱜ ᱯᱷᱩᱴᱠᱟᱹ ᱯᱩᱴᱠᱟᱹ ᱞᱮᱴᱚ ᱥᱮ, ᱯᱩᱴᱠᱟᱹ ᱥᱚᱲᱮ ᱠᱚᱫᱚ, ᱡᱟᱹᱥᱛᱤ ᱧᱚᱜ ᱜᱮ ᱥᱤᱵᱤᱞ ᱜᱮᱭᱟ᱾
ᱦᱚᱸ ᱜᱚᱝᱠᱮ ᱟᱹᱰᱤ ᱡᱳᱨ ᱜᱮ ᱥᱤᱵᱤᱞᱟ, ᱯᱩᱨᱟᱹ ᱡᱤᱞ ᱞᱮᱠᱟᱜ ᱜᱮ᱾
ᱦᱳᱭ, ᱦᱳᱭ, ᱦᱳᱭ ᱢᱟᱱᱮ ᱡᱤᱞ ᱠᱷᱚᱱ ᱦᱚᱸ ᱢᱟᱱᱮ ᱡᱟᱥᱛᱤ ᱡᱟᱥᱛᱤ ᱥᱤᱵᱤᱞᱟ ᱚᱱᱟ ᱯᱩᱴᱠᱟᱹ ᱩᱛ ᱥᱳᱚᱲᱮ ᱫᱚ, ᱦᱳᱭ ᱦᱳᱭ᱾ ᱛᱟᱦᱮ ᱚᱱᱠᱟ ᱯᱩᱴᱠᱟᱹ ᱥᱚᱲᱮ ᱥᱮ, ᱯᱩᱴᱠᱟᱹ ᱞᱮᱴᱚ ᱠᱚᱫᱚ ᱵᱤᱱ ᱡᱚᱢ ᱵᱟᱲᱟ ᱟᱠᱟᱫ ᱜᱮᱭᱟ ᱛᱚ?
ᱦᱚᱸ ᱜᱚᱝᱠᱮ ᱡᱚᱢ ᱵᱟᱲᱟ ᱟᱠᱟᱟᱜ ᱜᱮᱭᱟᱞᱤᱧ, ᱡᱷᱚᱛᱚ ᱨᱚᱠᱚᱢ ᱜᱮ ᱯᱷᱩᱴᱠᱟᱹ ᱥᱲᱮ ᱦᱚᱸ ᱞᱮᱴᱚ ᱦᱚᱸ᱾
ᱩᱫ ᱥᱚᱲᱮ ᱦᱚᱸᱞᱤᱧ ᱡᱚᱢ ᱠᱟᱫᱟ᱾
ᱦᱚᱸ, ᱚᱱᱟ ᱡᱷᱚᱛᱚ ᱜᱮᱛᱚ ᱡᱚᱢ ᱫᱚ ᱫᱚᱨ ᱫᱚᱨᱠᱟᱨ ᱠᱟᱱ ᱜᱮᱭᱟ ᱥᱮ, ᱧᱮᱞ ᱵᱤᱰᱟᱹᱣ ᱫᱚ ᱫᱚᱨᱠᱟᱨ ᱜᱮ ᱞᱟᱜᱟᱜ ᱜᱮᱭᱟ᱾
ᱟᱫᱚ ᱜᱚᱝᱠᱮ ᱟᱵᱤᱱ ᱫᱚᱵᱤᱱ ᱡᱚᱢ ᱵᱟᱲᱟ ᱟᱠᱟᱫᱟ ᱥᱮ ᱵᱟᱝᱜᱮ᱾
ᱦᱮᱸ ᱟᱞᱤᱧ ᱦᱚᱞᱤᱧ ᱡᱚᱢ ᱵᱟᱲᱟ ᱟᱠᱟᱫᱟ ᱟᱫᱚ ᱚᱱᱠᱟ ᱢᱚᱛᱚ ᱫᱚ ᱵᱟᱝ ᱢᱟᱱᱮ ᱠᱚᱢ ᱠᱚᱢ ᱫᱚ ᱡᱷᱚᱛᱚ ᱜᱮᱞᱤᱧ ᱡᱚᱢ ᱵᱤᱰᱟᱹᱣ ᱠᱟᱫᱟ᱾
ᱟᱪᱪᱷᱟ ᱢᱟᱱᱮ ᱱᱚᱝᱠᱟ ᱤᱭᱟᱹ ᱛᱮᱫ ᱫᱚᱵᱤᱱ ᱦᱟᱛᱟᱣ ᱟᱠᱟᱫᱟ ᱥᱤᱵᱤᱞ ᱛᱮᱫ ᱫᱚᱵᱤᱱ ᱦᱟᱛᱟᱣ ᱠᱟᱫᱟ ᱵᱟᱝ᱾
ᱦᱳᱭ ᱦᱳᱭ ᱦᱳᱭ ᱢᱟᱱᱮ ᱡᱷᱚᱛᱚ ᱜᱮᱞᱤᱧ ᱡᱚᱢ ᱵᱤᱰᱟᱹᱣ᱾ ᱠᱮᱫᱟ ᱡᱮᱢᱚᱱ ᱯᱷᱩᱴᱠᱟᱹ ᱥᱚᱲᱮ ᱥᱮ ᱯᱷᱩᱴᱠᱟᱹ ᱞᱮᱴᱚ ᱥᱮ ᱩᱫ ᱥᱚᱲᱮ᱾
ᱦᱳᱭ ᱦᱳᱭ ᱦᱳᱭ ᱟᱪᱪᱷᱟᱼᱟ ᱵᱟᱝᱜᱮ ᱟᱹᱞᱤᱧ ᱫᱚ᱾ ᱩᱫ ᱯᱤᱴᱷᱟᱹ ᱡᱟᱦᱟᱸ ᱵᱤᱱ ᱞᱟᱹᱭ ᱠᱮᱫᱟ ᱩᱫ ᱯᱤᱴᱷᱟᱹ ᱫᱚ ᱟᱹᱞᱤᱧ ᱫᱚ ᱵᱟᱞᱤᱧ ᱡᱚᱢ ᱟᱠᱟᱫᱟ ᱱᱟᱦᱟᱜ ᱪᱮᱫ ᱞᱮᱠᱟ ᱠᱚ ᱯᱤᱴᱷᱟᱹᱭᱟ ᱚᱱᱟ ᱫᱚ᱾
ᱟᱪᱪᱷᱟ ᱟᱪᱪᱷᱟ ᱚᱱᱟ ᱡᱮᱢᱚᱱ ᱡᱟᱦᱟᱸ ᱡᱤᱞ ᱞᱮᱠᱟ ᱵᱚᱱ ᱯᱤᱴᱷᱟᱹᱭᱟ ᱥᱮ᱾
ᱟᱪᱪᱷᱟ
ᱚᱱᱠᱟ ᱜᱮ ᱚᱱᱟ ᱩᱫ ᱦᱚᱸᱠᱚ ᱚᱱᱠᱟ ᱠᱚ ᱯᱤᱴᱷᱟᱹᱭᱟ᱾ ᱩᱫ ᱦᱚᱸ ᱯᱤᱴᱷᱠᱟᱹ ᱯᱩᱴᱠᱟᱹ ᱦᱚᱸᱠᱚ ᱯᱤᱴᱷᱟᱹᱭ ᱜᱮᱭᱟ᱾
ᱟᱵᱚᱣᱟᱜ ᱩᱫ ᱢᱟ ᱟᱹᱰᱤ ᱨᱚᱠᱚᱢ ᱩᱫ ᱢᱮᱱᱟᱜ ᱟᱠᱟᱫ ᱛᱟᱵᱚᱱᱟ ᱦᱮᱸᱫᱮ ᱩᱫ ᱯᱟᱴᱠᱟ ᱩᱫ ᱢᱚᱛᱟᱢ ᱩᱫ᱾ ᱟᱫᱚ ᱚᱱᱟ ᱠᱚ ᱢᱚᱫᱽᱫᱷᱮ ᱨᱮᱫᱚ ᱟᱫᱚ ᱚᱠᱟ ᱩᱫ ᱵᱤᱱ ᱯᱤᱴᱷᱟᱹᱭ ᱛᱟᱦᱮᱸᱫ ᱢᱟᱱᱮ᱾
ᱟᱹᱞᱤᱧ ᱫᱚ ᱱᱟᱜ ᱠᱷᱟᱱ ᱚᱱᱮ ᱡᱟᱦᱟᱸ ᱚᱱᱮ ᱢᱚᱛᱟᱢ ᱩᱫ ᱵᱟᱹᱵᱤᱱ ᱞᱟᱹᱭ ᱠᱮᱫᱟ᱾
ᱦᱳᱭ ᱦᱳᱭ ᱦᱳᱭᱭ᱾
ᱚᱱᱟ ᱩᱫ ᱞᱮ ᱯᱤᱴᱷᱟᱹᱭ ᱜᱮᱭᱟ ᱟᱫᱚ ᱚᱱᱟ ᱡᱟᱦᱟᱸ ᱯᱳᱲ ᱯᱟᱴᱠᱟ ᱥᱮ ᱦᱮᱸᱫᱮ ᱯᱟᱴᱠᱟ ᱵᱤᱱ ᱞᱟᱹᱭ ᱠᱮᱫᱟ᱾ ᱥᱮ ᱚᱱᱟ ᱯᱤᱴᱷᱟᱹ ᱫᱚ ᱱᱟᱜ ᱠᱷᱟᱱ ᱟᱨᱮᱞᱤᱧ ᱡᱚᱢᱟ᱾
ᱟᱪᱪᱷᱟ ᱵᱟᱝ ᱵᱟᱝ ᱜᱮ ᱜᱚᱝᱼᱼ ᱟᱪᱪᱷᱟ ᱟᱪᱪᱷᱟ ᱵᱟᱝᱜᱮ ᱜᱚᱝᱠᱮ ᱢᱟᱱᱮ ᱩᱫ ᱵᱷᱤᱛᱤᱨ ᱨᱮᱫᱚ ᱱᱚᱜᱼᱚᱭ ᱡᱟᱦᱟᱸ ᱚᱱᱮ᱾ ᱮ ᱢᱚᱛᱟᱢ ᱩᱫ ᱚᱱᱮ ᱚᱱᱟ ᱩᱫ ᱴᱟᱜ ᱜᱮ ᱫᱚᱢᱮ ᱥᱤᱵᱤᱞᱟ᱾
ᱦᱳᱭ ᱦᱳᱭ ᱦᱳᱭ ᱚᱱᱟ ᱢᱟᱛᱚ ᱟᱨᱚ ᱡᱟᱹᱥᱛᱤ ᱧᱚᱜ ᱥᱤᱵᱤᱼᱼ
ᱦᱳᱭ ᱚᱱᱟ ᱫᱚ ᱟᱨᱦᱚᱸ ᱠᱟᱹᱴᱤᱡ ᱡᱟᱹᱥᱛᱤ ᱧᱚᱜ ᱥᱤᱵᱤᱞᱟ ᱟᱨ ᱧᱟᱢᱚᱜ᱾ ᱠᱷᱟᱱ ᱡᱟᱦᱟᱸ ᱨᱮ ᱧᱟᱢᱚᱜ ᱠᱷᱟᱱ ᱟᱹᱰᱤ ᱜᱟᱱ ᱧᱟᱢᱚᱜᱼᱟ ᱚᱱᱟ ᱫᱚ᱾
ᱦᱳᱭ ᱦᱳᱭ
ᱦᱳᱭ ᱚᱱᱟᱛᱮ ᱟᱹᱞᱤᱧ ᱫᱚ ᱚᱱᱟ ᱫᱚ ᱫᱚᱢᱮᱞᱤᱧ ᱠᱩᱥᱤᱭᱟᱜᱼᱟ ᱢᱟᱱᱮ ᱥᱤᱵᱤᱞ ᱦᱚᱸ ᱟᱹᱰᱤ᱾ ᱡᱩᱛ ᱥᱤᱵᱤᱞᱟ ᱥᱮ ᱟᱨ ᱱᱟᱣᱟ ᱦᱮᱸᱫᱮ ᱩᱫ ᱠᱚᱫᱚ ᱢᱟᱱᱮ ᱩᱱᱟᱹᱜ ᱫᱚ ᱵᱟᱞᱤᱧ ᱡᱚᱢᱟ ᱟᱹᱞᱤᱧ ᱫᱚ᱾
ᱟᱪᱪᱷᱟ ᱟᱪᱪᱷᱟ ᱛᱟᱦᱚᱞᱮ᱾ ᱵᱷᱟᱜᱮ ᱜᱮ ᱚᱱᱟ ᱦᱚᱸ ᱡᱚᱢ ᱫᱚ ᱡᱚᱛᱚ ᱜᱮ ᱵᱤᱰᱟᱹᱣ ᱫᱚᱨᱠᱟᱨ ᱥᱮ᱾
ᱦᱳᱭ ᱦᱳᱭ ᱛᱟᱦᱚᱞᱮ ᱚᱱᱟ ᱫᱚ ᱢᱟᱱᱮ᱾ ᱪᱮᱫ ᱞᱮᱠᱟ ᱡᱤᱞ ᱠᱚ ᱯᱤᱴᱷᱟᱹᱭᱟ ᱚᱱᱠᱟᱜ ᱜᱮ ᱯᱤᱴᱷᱟᱹ ᱦᱩᱭᱩᱜᱼᱟ ᱵᱟ᱾
ᱦᱳᱭ ᱦᱳᱭ ᱡᱮᱢᱚᱱ ᱚᱱᱠᱟ ᱡᱤᱞ ᱠᱚ ᱩᱛᱩ ᱠᱟᱛᱮ ᱠᱚ ᱯᱤᱴᱷᱟᱹᱭᱟ ᱥᱮ᱾ ᱚᱱᱠᱟ ᱦᱚᱸ ᱩᱫ ᱚᱱᱠᱟ ᱯᱤᱴᱷᱟᱹ ᱤᱭᱟᱹ ᱩᱛᱩ ᱠᱟᱛᱮ ᱠᱚ ᱯᱤᱴᱷᱟᱹᱭᱟ᱾
ᱟᱪᱪᱷᱟ ᱢᱤᱫ ᱫᱷᱟᱣ ᱛᱟᱦᱚᱞᱮ ᱯᱤᱴᱷᱟᱹ ᱵᱤᱲᱟᱹᱣ ᱦᱩᱭᱩᱜᱼᱟ ᱛᱟᱦᱚᱞᱮ ᱪᱮᱫ ᱞᱮᱠᱟ ᱵᱩᱡᱷᱟᱹᱜᱼᱟ ᱛᱟᱦᱚᱞᱮ ᱚᱱᱟ ᱦᱚᱸ- ᱦᱚᱸ ᱡᱚᱢ ᱵᱤᱲᱤᱣ ᱞᱮᱠᱷᱟᱱ ᱵᱷᱟᱜᱤᱮᱜᱼᱟ᱾
ᱦᱳᱭ ᱦᱳᱭ ᱟᱫᱚ ᱱᱟᱜ ᱠᱷᱟᱱ ᱟᱹᱵᱤᱱ ᱥᱮᱫ ᱫᱚ ᱵᱟᱠᱚ ᱯᱤᱴᱷᱟᱹᱛ ᱠᱷᱟᱱ ᱵᱟᱵᱤᱱ ᱵᱟᱲᱟᱭᱟ?
ᱵᱟᱝᱜᱮ ᱜᱚᱝᱠᱮ ᱟᱞᱮ ᱥᱮᱱ ᱫᱚ ᱵᱟᱝᱞᱮ ᱵᱷᱤᱴᱷᱟᱹᱣ ᱠᱟᱫᱟ ᱛᱚ᱾
ᱚ ᱟᱫᱚ ᱱᱟᱜ ᱠᱷᱟᱱ ᱟᱹᱞᱤᱧ ᱥᱮᱫ ᱫᱚ ᱚᱱᱠᱟ ᱫᱚᱠᱚ ᱯᱤᱴᱷᱟᱹ ᱵᱟᱲᱟᱭ ᱜᱮᱭᱟ ᱚᱱᱠᱟ᱾ ᱥᱮ ᱡᱤ ᱨᱮ ᱛᱚ᱾ ᱡᱚᱛᱚ ᱜᱮᱠᱚ ᱯᱤᱴᱷᱟᱹ ᱵᱟᱲᱟ ᱟᱠᱟᱫ ᱜᱮᱭᱟ᱾
ᱦᱳᱭ ᱦᱳᱭ ᱦᱳᱭ᱾
ᱟᱫᱚ ᱜᱚᱝᱠᱮ ᱱᱚᱜᱚᱭ ᱛᱚ ᱚᱢᱵᱚᱵᱚᱛᱤ ᱢᱟ ᱯᱟᱨᱚᱢᱮᱱ ᱛᱟᱵᱚᱱᱟ ᱚᱢᱵᱚᱵᱚᱛᱤ ᱨᱮᱫᱚ ᱟᱫᱚ ᱪᱮᱫ ᱞᱮᱠᱟ- ᱯᱮ ᱢᱟᱱᱟᱣ ᱠᱮᱫᱟ ᱟᱫᱚ ᱚᱱᱛᱮ ᱫᱚ?
ᱦᱮᱸ ᱚᱢᱵᱚᱵᱚᱛᱤ ᱢᱟᱛᱚ ᱯᱟᱨᱚᱢᱮᱱ ᱜᱮ ᱟᱨ ᱚᱢᱵᱚᱵᱚᱛᱤ- ᱢᱟᱱᱟᱣ ᱦᱩᱭᱮᱱ ᱜᱮᱭᱟ ᱵᱷᱟᱜᱤ ᱜᱮ᱾ ᱟᱫᱚ ᱟᱹᱞᱤᱧ ᱢᱟᱛᱚ ᱚᱝᱠᱟ ᱫᱚ ᱚᱲᱟᱜ ᱨᱮᱦᱚᱸ ᱵᱟᱹᱞᱤᱧ ᱛᱟᱦᱮᱸ ᱠᱟᱱᱟ ᱛᱚ, ᱟᱫᱚ ᱚᱲᱟᱜ ᱠᱚᱨᱮ ᱫᱚᱠᱚ ᱢᱟᱱᱟᱣ ᱵᱟᱲᱟ ᱠᱮᱫ ᱜᱮᱭᱟ ᱵᱷᱟᱭᱤ ᱜᱮ᱾
ᱟᱪᱪᱷᱟ ᱟᱪᱪᱷᱟ᱾
ᱟᱫᱚ ᱱᱟᱜ ᱠᱷᱟᱱ ᱟᱹᱞᱤᱧ ᱦᱚᱸ ᱚᱱᱠᱟ ᱵᱟᱭᱨᱮ ᱠᱚᱨᱮ ᱜᱮᱞᱤᱧ ᱛᱟᱦᱮᱱ ᱜᱮᱭᱟ᱾
ᱚ᱾
ᱛᱟᱦᱚᱞᱮ ᱚᱱᱠᱟ ᱢᱟᱱᱟᱣ ᱵᱟᱲᱟᱭ ᱦᱩᱭᱮᱱ ᱜᱮᱭᱟ, ᱟᱫᱚ ᱱᱟᱜ ᱠᱷᱟᱱ ᱟᱹᱵᱤᱱ ᱜᱮ ᱪᱮᱫ ᱞᱮᱠᱟ ᱵᱤᱱ ᱢᱟᱱᱟᱣ ᱵᱟᱲᱟ ᱠᱮᱫᱟ?
ᱦᱮᱸ ᱜᱚᱝᱠᱮ ᱟᱹᱞᱤᱧ ᱦᱚᱸ ᱢᱟᱱᱮ ᱟᱹᱞᱤᱧ ᱦᱚᱸ ᱟᱹᱵᱤᱱ ᱞᱮᱠᱟᱜᱮ ᱢᱟᱱᱮ ᱵᱟᱨᱦᱮ ᱨᱮᱞᱤᱧ ᱛᱟᱦᱮᱱᱟ ᱛᱚ ᱯᱟᱹᱴᱷᱩᱣᱟᱹ ᱠᱟᱱᱟᱞᱤᱧ ᱛᱚ ᱢᱟᱱᱮ ᱚᱲᱟᱜ ᱫᱚ ᱵᱟᱞᱤᱧ ᱪᱟᱞᱟ ᱫᱟᱲᱮ ᱠᱟᱫᱟ, ᱟᱫᱚ ᱱᱚᱰᱮ ᱜᱟᱛᱮ ᱜᱤᱫᱽᱨᱟᱹ ᱠᱚ ᱢᱮᱥ ᱟ ᱥᱟᱞᱟᱜ ᱛᱮ ᱢᱮᱥᱟᱛᱮ ᱢᱟᱱᱮ ᱮ ᱡᱤᱞ ᱠᱚ ᱟᱹᱜᱩ ᱦᱩᱭ ᱞᱮᱱ ᱛᱟᱦᱮᱸᱱ ᱟᱨ ᱠᱟᱹᱴᱤᱡ ᱩᱛᱩ ᱦᱩᱭ ᱞᱮᱱ ᱛᱟᱦᱮᱸᱱ ᱡᱤᱞ ᱠᱚᱜᱮ ᱾ ᱚᱱᱟ ᱠᱚᱜᱮ ᱟᱨ ᱦᱚᱸ ᱾ ᱟᱨ ᱠᱟᱹᱴᱤᱡ ᱱᱚᱝᱠᱟ ᱯᱤᱴᱷᱟᱹ ᱵᱟᱲᱟ ᱦᱚᱸ ᱯᱤᱴᱷᱟᱹ ᱵᱟᱲᱟ ᱦᱩᱭᱞᱮᱱ ᱛᱟᱦᱮᱸᱱ ᱜᱮᱭᱟ᱾